ᱦᱮᱞᱳ᱾
ᱦᱮᱞᱳ᱾
ᱡᱚᱦᱟᱨ ᱜᱮ ᱜᱚᱝᱠᱮ᱾
ᱦᱮᱸ ᱡᱚᱦᱟᱨ ᱜᱮ᱾
ᱛᱟᱦᱞᱮ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟᱜᱮ, ᱟᱯᱮᱜᱮ ᱪᱮᱜ ᱞᱮᱠᱟ ᱟᱢ ᱪᱮᱜ ᱞᱮᱠᱟ ᱢᱮᱱᱟᱜ ᱢᱮᱭᱟ?
ᱟᱞᱮ ᱦᱚᱸ ᱱᱟᱯᱟᱭ ᱜᱮ᱾ ᱛᱟᱦᱚᱞᱮ ᱫᱟᱜ ᱡᱟᱹᱲᱤ ᱠᱚ ᱪᱮᱫ ᱞᱮᱠᱟ? ᱦᱩᱸ ᱱᱟᱯᱟᱭ ᱜᱮ᱾
ᱫᱟᱜ ᱢᱟᱭ ᱫᱟᱜ ᱠᱮᱫ ᱛᱮᱤᱦᱮᱤᱧ ᱵᱷᱟᱞᱮᱜ ᱜᱮ ᱫᱚᱢᱮ ᱫᱟᱜ ᱠᱮᱫᱟ, ᱟᱯᱮᱥᱮᱫ?
ᱦᱩᱸ ᱟᱞᱮᱥᱮᱡ ᱫᱚ ᱦᱚᱭ ᱢᱚᱴᱟ ᱢᱩᱴᱤᱤᱭ ᱫᱟᱜ ᱠᱮᱫᱟ᱾
ᱟᱪᱪᱷᱟ ᱟᱪᱪᱷᱟ, ᱫᱤᱭᱮ ᱦᱩᱲᱩ ᱠᱚ ᱨᱚᱦᱚᱭ ᱦᱩᱭᱩᱜ ᱠᱟᱱᱟ?
ᱦᱮᱸ ᱦᱚᱜᱼᱚᱭ ᱮᱦᱚᱵ ᱦᱩᱭ ᱠᱟᱱᱟ, ᱢᱟᱱᱮ ᱤᱱᱠᱟᱹ ᱫᱚ ᱟᱹᱨᱤ ᱫᱟᱜ ᱟᱛᱚ ᱱᱚᱜᱼᱚᱭ ᱵᱟᱹᱭᱦᱟᱹᱲ ᱠᱚᱜᱮ ᱨᱚᱦᱚᱭ ᱦᱩᱭᱩᱜ ᱠᱟᱱᱟ᱾ ᱵᱟᱹᱫᱽ ᱠᱚᱫᱚ ᱮᱦᱚᱵ ᱞᱮᱠᱟ ᱫᱚ ᱟᱹᱨᱤ ᱫᱟᱜᱟ᱾
ᱟᱪᱪᱷᱟ ᱟᱪᱪᱷᱟ, ᱟᱯᱷᱚᱨ ᱠᱚᱫᱚ ᱡᱚᱛᱚ ᱦᱩᱭ ᱵᱟᱲᱟᱣ ᱠᱟᱱᱟ?
ᱮᱸ ᱪᱮᱫ ᱵᱤᱱ ᱞᱟᱹᱭ ᱫᱟ ᱜᱚᱢᱠᱮ?
ᱢᱮᱱᱫᱟᱞᱤᱧ ᱟᱯᱷᱚᱨ ᱠᱚᱫᱚ ᱦᱩᱭ ᱵᱟᱲᱟ ᱠᱟᱱ ᱜᱮᱭᱟ?
ᱦᱩᱸ ᱦᱩᱭ ᱠᱟᱱᱟ᱾
ᱚ ᱜᱟᱹᱪᱷᱤ ᱠᱚ ᱡᱚᱛᱚ ᱦᱟᱨᱟ ᱠᱟᱱᱟ ᱵᱟᱝ?
ᱦᱩᱸ ᱦᱟᱨᱟ ᱠᱟᱱᱟ᱾
ᱟᱪᱪᱷᱟ ᱟᱪᱪᱷᱟ᱾
ᱩᱸ ᱛᱟᱦᱚᱞᱮ ᱟᱯᱮ ᱜᱮ ᱛᱤᱱᱟᱹᱜ ᱥᱟᱺᱜᱤᱧ ᱠᱮᱫᱟ ᱯᱮ ᱨᱚᱦᱚᱭ ᱠᱚᱨᱮᱱᱟᱜ ᱠᱟᱹᱢᱤ ᱠᱚ?
ᱨᱚᱦᱚᱭ ᱠᱚᱨᱮᱱᱟᱜ ᱠᱟᱹᱢᱤ ᱠᱚ ᱦᱩᱭ ᱵᱟᱲᱟᱜ ᱠᱟᱱ ᱜᱮᱭᱟ ᱦᱟᱸᱜ ᱟᱫᱚ ᱟᱞᱮ ᱥᱮᱜ ᱫᱚ ᱮᱠᱴᱩ ᱞᱮᱴ ᱠᱟᱛᱮᱜ ᱮ ᱫᱟᱜ ᱡᱟᱹᱲᱤᱭᱟ ᱛᱚ᱾ ᱱᱤᱭᱟᱹ ᱡᱟᱦᱟᱸᱭ ᱫᱟᱜ ᱠᱮᱫᱟ ᱱᱤᱭᱟᱹ ᱫᱟᱜ ᱛᱮᱫᱚ ᱚᱱᱠᱟ ᱫᱚ ᱵᱟᱝ ᱦᱚᱭᱚᱜ-ᱟ᱾ ᱞᱟᱜᱟᱛᱟᱨ ᱫᱟᱜ ᱤᱫᱤᱭᱟᱭ ᱦᱟᱸᱜ ᱡᱩᱫᱤ ᱛᱚᱵᱮ ᱠᱷᱟᱱ ᱜᱮ ᱫᱟᱜ ᱠᱚ ᱛᱚᱸᱵᱟᱜ-ᱟ᱾ ᱦᱮᱸ ᱢᱟᱱᱮ ᱠᱷᱮᱛ ᱨᱮ ᱫᱟᱜ ᱫᱚᱢᱮ ᱮᱠᱴᱟ ᱵᱟᱝ ᱛᱚᱸᱵᱟᱣ ᱞᱟᱹᱜᱤᱫᱚᱜᱼᱟ, ᱟᱹᱰᱤ ᱪᱟᱬ ᱜᱮ ᱨᱚᱦᱚᱲᱚᱜᱼᱟ ᱚᱱᱟ ᱦᱚᱛᱮᱡ ᱛᱮ ᱢᱟᱱᱮ ᱱᱚᱝᱠᱟ ᱠᱟᱲᱟ ᱪᱷᱟᱲᱟ ᱫᱟᱜ ᱛᱮᱫᱚ ᱵᱟᱝ ᱦᱩᱭᱩᱜᱼᱟ, ᱞᱟᱜᱟᱛᱟᱨ ᱢᱤᱫ ᱵᱷᱟᱵᱮ ᱫᱟᱜ ᱞᱮᱠᱷᱟᱡ‌ ᱦᱟᱸᱜ ᱛᱚᱸᱵᱟ ᱜᱚᱫ ᱞᱮᱱᱠᱷᱟᱡ ᱛᱚᱠᱷᱚᱱ ᱟᱫᱚ ᱨᱚᱦᱚᱭ ᱜᱚᱫᱽ ᱦᱩᱭᱩᱜᱼᱟ, ᱟᱫᱚ ᱱᱤᱛᱚᱜ ᱫᱚ ᱩᱸ ᱵᱟᱹᱫᱽ ᱠᱚᱨᱮᱱᱟᱜ ᱫᱚ ᱦᱩᱭᱩᱜ ᱠᱟᱱ ᱜᱮᱭᱟ ᱢᱤᱫᱵᱟᱨ ᱫᱚ, ᱵᱟᱹᱭᱦᱟᱹᱲ ᱨᱮᱱᱟᱜ ᱜᱮ ᱦᱟᱸᱜ ᱟᱣᱨᱤᱭᱟᱜᱼᱟ᱾
ᱚᱸᱻ
ᱫᱤᱭᱮ ᱛᱟᱦᱚᱞᱮ ᱟᱨ
ᱦᱮ ᱞᱮ
ᱟᱪᱪᱷᱟ ᱟᱪᱪᱷᱟ᱾ ᱫᱤᱭᱮ ᱛᱟᱦᱚᱞᱮ ᱱᱚᱣᱟ ᱫᱟᱜ ᱨᱮ ᱦᱟᱹᱠᱩ ᱠᱚ ᱪᱮᱜ ᱞᱮᱠᱟ ᱠᱚ ᱩᱰᱩᱠᱚᱜ ᱠᱟᱱᱟ ᱟᱯᱮ ᱥᱮᱜ?
ᱱᱚᱜᱼᱚᱭ ᱜᱚᱝᱠᱮ ᱟᱞᱚ ᱵᱮᱱ ᱞᱟᱹᱭᱟ᱾ ᱚᱱᱮ ᱞᱟᱦᱟ ᱛᱮ ᱪᱮᱜ ᱞᱮᱠᱟ ᱠᱚ ᱦᱟᱹᱠᱩ ᱠᱚᱠᱚ ᱟᱬᱜᱚᱱ ᱠᱟᱱ ᱛᱟᱦᱮᱸᱱᱟ ᱠᱚ ᱱᱤᱛᱚᱜ ᱢᱟᱛᱚ ᱤᱱᱠᱟᱹ ᱧᱟᱢ ᱜᱮ ᱵᱟᱝ ᱠᱚ ᱧᱟᱢᱚᱜ ᱠᱟᱱᱟ ᱠᱚ᱾ ᱳᱭ ᱳᱭ ᱱᱟᱥᱮᱱ ᱱᱟᱥᱮ ᱠᱚ ᱡᱷᱟᱹᱞᱤᱜ ᱠᱟᱱᱟ ᱠᱚ ᱨᱟᱯᱟᱜ ᱡᱚᱢ ᱞᱮᱠᱟ᱾
ᱚᱻ᱾
ᱱᱚᱜᱼᱚᱸᱭ ᱟᱯᱮ ᱥᱮᱡ ᱪᱮᱜ ᱞᱮᱠᱟ ᱛᱟᱦᱟᱞᱮ ᱦᱟᱹᱠᱩ ᱠᱚᱶᱟᱲ?
ᱮᱦᱚᱵ ᱠᱟᱱᱟ ᱛᱚ
ᱟᱪᱪᱷᱟ᱾
ᱦᱳᱭ ᱛᱚ ᱵᱚᱨᱥᱟᱜ ᱱᱚᱜ-ᱚᱭ ᱛᱚ ᱵᱚᱨᱥᱟ ᱥᱩᱨᱩᱣ ᱠᱟᱱᱟ ᱮᱭᱯᱚᱨ ᱦᱟᱸᱜ ᱟᱫᱚ ᱠᱚ ᱤᱭᱟᱹᱜ ᱦᱩᱭᱩᱜ ᱜᱮᱭᱟ ᱦᱟᱸᱜ᱾ ᱵᱷᱟᱫᱚᱨ ᱫᱟᱸᱥᱟᱭ ᱥᱚᱨᱦᱟᱭ ᱮᱠᱷᱚᱱ ᱢᱟ ᱫᱟᱜ ᱫᱚ ᱢᱮᱱᱟᱜ ᱜᱮᱭᱟ ᱫᱟᱜ ᱤᱫᱤᱭᱟᱭ ᱦᱟᱸᱜ ᱟᱨᱚ ᱠᱚ ᱥᱟᱸᱜᱮᱜ-ᱟ᱾ ᱱᱮᱜ ᱮ ᱛᱚ ᱥᱩᱨᱩ ᱛᱚ ᱱᱤᱛᱚᱜ ᱫᱚ ᱚᱝᱠᱟ ᱜᱮ ᱠᱚᱢ ᱠᱚᱢ ᱜᱮᱠᱚ ᱧᱟᱢᱚᱜ-ᱟ ᱱᱤᱛᱚᱜ ᱫᱚ᱾
ᱟᱸᱪᱪᱷᱟ᱾
ᱟᱞᱮ ᱥᱮᱫ ᱢᱟ ᱫᱚᱢᱮ ᱡᱟᱹᱥᱛᱤ ᱜᱮᱠᱚ ᱦᱟᱹᱠᱩᱜ-ᱟ ᱟᱫᱚ ᱮᱠᱴᱩ ᱴᱟᱭᱤᱢ ᱠᱚ ᱮᱠᱴᱩ ᱴᱟᱭᱤᱢ ᱞᱟᱜᱟᱜ-ᱟ᱾ ᱢᱟᱱᱮᱫᱼᱼ ᱵᱚᱨᱥᱟ ᱡᱚᱠᱷᱚᱱ ᱡᱳᱚᱨᱟᱞ ᱦᱟᱸᱜ ᱧᱩᱨᱩᱜ-ᱟ ᱦᱚᱸᱜ-ᱚᱭ ᱵᱷᱟᱫᱚᱨ ᱢᱩᱪᱟᱹᱫ ᱢᱩᱪᱟᱹᱫ ᱥᱮᱜ᱾ ᱛᱚᱠᱷᱚᱱ ᱥᱮᱜ ᱛᱮᱦᱟᱸᱜ ᱟᱫᱚ ᱥᱤᱞᱟᱹᱭ ᱢᱮᱱᱟᱜ-ᱟ ᱟᱞᱮ ᱟᱹᱛᱩ ᱥᱩᱨ ᱨᱮ᱾ ᱚᱱᱟ ᱥᱤᱞᱟᱹᱭ ᱨᱮᱱ ᱦᱟᱹᱠᱩ ᱡᱚᱛᱚ ᱟᱫᱚ ᱠᱚ ᱨᱟᱠᱟᱵ ᱦᱤᱡᱩᱜ-ᱟ ᱛᱚ ᱟᱫᱚ ᱩᱱ ᱥᱚᱢᱟᱹᱭ ᱫᱚ ᱦᱟᱸᱜ ᱟᱫᱚ ᱯᱚᱪᱩᱨ ᱠᱚ ᱦᱟᱹᱠᱩᱜ-ᱟ᱾ ᱦᱟᱹᱠᱩ ᱠᱚ ᱵᱷᱟᱞᱮ ᱜᱮ ᱥᱟᱵ ᱠᱚ ᱦᱩᱭᱩᱜ ᱜᱮᱭᱟ ᱥᱟᱵ ᱠᱟᱛᱮᱫᱼᱼ ᱟᱹᱠᱷᱨᱤᱧ ᱵᱟᱲᱟ ᱦᱚᱸ ᱦᱩᱭᱩᱜ ᱜᱮᱭᱟ ᱛᱟᱨᱯᱚᱨᱮ ᱨᱚᱦᱚᱭ ᱚᱼᱼ ᱨᱚᱦᱚᱲ ᱵᱟᱲᱟ ᱦᱚᱸ ᱦᱩᱭᱩᱜ ᱜᱮᱭᱟ ᱚᱲᱟᱜ ᱨᱮᱢᱟ ᱡᱚᱢ ᱢᱟ ᱦᱩᱭᱩᱜ ᱜᱮ᱾
ᱟᱸᱪᱪᱷᱟ᱾
ᱦᱳᱭ᱾
ᱦᱩᱸᱻ᱾
ᱫᱤᱭᱮ ᱛᱟᱦᱚᱞᱮ ᱮᱠᱷᱚᱱ ᱫᱚ ᱚᱲᱟᱜ ᱠᱚᱨᱮ ᱜᱮ᱾
ᱪᱮᱫ ᱵᱮᱱ ᱞᱟᱹᱭ ᱠᱮᱫᱟ?
ᱢᱮᱱ ᱫᱟᱞᱤᱧ ᱤᱸ ᱱᱤᱛᱚᱜ ᱫᱚ ᱚᱲᱟᱜ ᱨᱮᱜᱮ ᱢᱮᱱᱟᱜ ᱵᱮᱱᱟ ᱚᱲᱟᱜ ᱠᱚᱨᱮ ᱜᱮ ᱵᱟᱝ?
ᱦᱩᱸ ᱚᱲᱟᱜ ᱠᱚᱨᱮ ᱜᱮ ᱦᱚᱸᱜ-ᱚᱭ ᱨᱚᱦᱚᱭ ᱨᱮᱱᱟᱜ ᱪᱟᱥᱼᱵᱟᱥ ᱠᱟᱢᱤ ᱠᱚᱜᱮ ᱪᱟᱞᱟᱜ ᱦᱩᱭᱩᱜ ᱠᱟᱱᱟ᱾
ᱦᱩᱸ ᱟᱨ ᱥᱚᱵᱽᱡᱤ ᱠᱚ ᱡᱟᱦᱟᱸ ᱱᱟᱜ ᱵᱟᱵᱮᱱ ᱪᱟᱥ ᱠᱟᱫᱟ?
ᱦᱮᱸ ᱥᱚᱵᱽᱡᱤ ᱠᱚᱫᱚ ᱟᱞᱮ ᱥᱮᱜ ᱫᱚ ᱜᱚᱝᱠᱮ ᱡᱚᱛᱚ ᱵᱟᱹᱛᱼᱼ ᱥᱮ ᱵᱟᱹᱭᱦᱟᱹᱲ ᱠᱚᱫᱚ ᱤᱱᱠᱟᱹ ᱫᱚ ᱵᱟᱹᱱᱩᱜ ᱛᱟᱞᱮᱭᱟ ᱤᱱᱠᱟᱹ᱾ ᱟᱫᱚ ᱱᱚᱜ-ᱚᱭ ᱵᱚᱨᱥᱟ ᱨᱮᱜᱮ ᱦᱩᱲᱩ ᱜᱮ ᱨᱮ ᱨᱚᱦᱚᱭ ᱦᱩᱭᱩᱜ-ᱟ ᱥᱚᱵᱽᱡᱤ ᱠᱚᱫᱚᱼᱼ ᱱᱤᱭᱟᱹ ᱵᱟᱨ ᱫᱚ ᱪᱟᱥ ᱫᱚ ᱦᱩᱭᱩᱜ ᱜᱮᱭᱟ ᱟᱫᱚ ᱱᱤᱭᱟᱹ ᱵᱟᱨ ᱫᱚ ᱵᱟᱝ ᱪᱟᱥ ᱦᱩᱭ ᱠᱟᱱᱟ᱾ ᱮᱠᱪᱩᱭᱞᱤ ᱟᱞᱮ ᱫᱚ ᱰᱟᱝᱨᱤ ᱰᱟᱝᱨᱤ ᱱᱟᱦᱮᱞ ᱵᱚᱨᱥᱟ ᱜᱮᱛᱚ᱾ ᱟᱫᱚ ᱱᱤᱭᱟᱹ ᱵᱟᱨ ᱫᱚ ᱰᱟᱝᱨᱤ ᱠᱚᱦᱚᱸ ᱟᱠᱷᱨᱤᱧ ᱦᱩᱭ ᱠᱟᱱᱟ ᱟᱨ ᱠᱤᱨᱤᱧ ᱦᱚᱸ ᱵᱟᱝ ᱠᱤᱨᱤᱧ ᱦᱩᱭ ᱠᱟᱱᱟ ᱾ ᱛᱚ ᱟᱫᱚ ᱚᱱᱟ ᱠᱷᱟᱹᱛᱤᱨ ᱱᱤᱭᱟᱹ ᱵᱟᱨ ᱫᱚ ᱥᱚᱵᱡᱤ ᱠᱚᱫᱚ ᱪᱟᱥ ᱵᱟᱝ ᱦᱩᱭ ᱠᱟᱱᱟ ᱾ ᱟᱫᱚ ᱴᱮᱠᱴᱟᱨ ᱛᱮᱜᱮ ᱠᱷᱮᱛ ᱠᱚ ᱞᱚᱥᱚᱫ ᱵᱟᱲᱟ ᱦᱩᱭᱩᱜ ᱠᱟᱱᱟ ᱾
ᱦᱮᱸ ᱟᱫᱚ ᱱᱤᱡᱮ ᱡᱚᱢ ᱞᱮᱠᱟ ᱫᱚᱢᱮ ᱵᱟᱝ ᱨᱮᱦᱚᱸ ᱠᱚᱢ ᱧᱚᱜ ᱪᱟᱥ ᱞᱮᱠᱷᱟᱡ ᱫᱚ ᱵᱷᱟᱞᱮ ᱜᱮ ᱾ ᱡᱮ ᱦᱤᱥᱟᱹᱵ ᱛᱮ ᱥᱚᱵᱽᱡᱤ ᱨᱮᱱᱟᱜ ᱫᱟᱢ ᱠᱚ ᱵᱟᱹᱲᱛᱤᱜ ᱠᱟᱱᱟ ᱠᱤᱨᱤᱧ ᱢᱟ ᱟᱹᱰᱤ ᱢᱩᱥᱠᱤᱞ ᱜᱮ ᱾
ᱦᱮᱸ
ᱛᱚ ᱚᱱᱟᱛᱮᱼᱼ ᱱᱤᱡᱮ ᱡᱚᱢ ᱞᱮᱠᱟ ᱪᱟᱥ ᱞᱮᱠᱷᱟᱡ ᱫᱚ ᱦᱩᱭᱩᱜ ᱜᱮᱭᱟ ᱚᱲᱟᱜ ᱵᱟᱲᱜᱮ ᱠᱚᱨᱮᱫ ᱜᱮ ᱫᱚᱢᱮ ᱮᱠᱴᱟ ᱵᱟᱝ ᱨᱮᱦᱚᱸ ᱾
ᱦᱮᱸ ᱟᱞᱮ ᱦᱚᱸ ᱤᱱᱠᱟᱹ ᱜᱮᱞᱮ ᱪᱟᱥ ᱜᱮᱭᱟ ᱢᱟᱱᱮ ᱚᱲᱟᱜ ᱵᱟᱲᱜᱮ ᱠᱚᱨᱮᱜᱮ ᱱᱤᱡᱮ ᱡᱚᱢ ᱞᱮᱠᱟᱜᱮ ᱾ ᱟᱫᱚ ᱱᱤᱭᱟᱹ ᱵᱟᱨ ᱜᱮ ᱵᱟᱝ ᱪᱟᱥ ᱦᱩᱭ ᱠᱟᱱᱟ ᱾
ᱪᱟᱥ ᱦᱩᱭ ᱠᱟᱱᱟ, ᱟᱪᱪᱷᱟ ᱟᱪᱪᱷᱟ ᱾
ᱦᱩᱸ
ᱫᱤᱭᱮ ᱡᱚᱢ ᱠᱚ ᱦᱩᱭ ᱵᱟᱲᱟᱭᱮᱱᱟ ᱠᱤᱫᱩᱵ ᱠᱚ?
ᱦᱩᱸᱻᱩᱸ ᱦᱩᱭᱱᱟ ᱱᱤᱛᱳᱜ ᱜᱮ ᱾ ᱜᱷᱟᱹᱲᱤᱡ ᱢᱟᱲᱟᱝ ᱧᱤᱫᱟᱹ ᱧᱚᱜ ᱠᱟᱛᱮᱫ ᱜᱮ ᱡᱚᱢ ᱦᱩᱭᱱᱟ ᱵᱟᱠᱷᱟᱱ ᱮᱴᱟᱜ ᱫᱤᱱ ᱫᱚᱼᱼ ᱟᱹᱰᱤ ᱛᱟᱲᱟᱛᱟᱲᱤ ᱜᱮ ᱡᱚᱢ ᱦᱩᱭᱩᱜ-ᱟ ᱾ ᱟᱴ ᱥᱟᱲᱮ ᱟᱴ ᱱᱚᱭ ᱵᱟᱡᱮ ᱠᱚᱨᱮᱜ ᱜᱮ ᱾
ᱟᱪᱪᱷᱟ ᱟᱪᱪᱷᱟ ᱟᱪᱪᱷᱟ
ᱵᱟᱲᱟᱭᱮᱱᱟ
ᱦᱮᱸ ᱠᱤᱫᱩᱵ ᱦᱩᱭ ᱠᱟᱱᱟ ᱠᱤᱫᱩᱵ ᱠᱟᱛᱮ ᱦᱚᱜ-ᱚᱭ ᱡᱟᱭᱜᱟ ᱵᱟᱲᱟ ᱦᱩᱭ ᱟᱠᱟᱱᱟ ᱵᱤᱪᱷᱱᱟᱹ ᱨᱮ ᱾
ᱟᱸᱪᱷ
ᱛᱮᱦᱤᱧ ᱢᱟ ᱥᱮᱛᱟᱜ ᱠᱷᱚᱱᱜᱮ ᱢᱤᱫ ᱵᱷᱟᱵᱮ ᱜᱮ ᱡᱟᱹᱯᱩᱫ ᱫᱚᱭ ᱡᱟᱹᱯᱩᱫ ᱠᱮᱫᱟ ᱵᱟᱝ ᱫᱚ ᱵᱟᱝ ᱾ ᱟᱫᱚ ᱵᱚᱨᱥᱟ ᱞᱟᱜᱟᱜ ᱞᱮᱠᱟ ᱫᱚ ᱵᱟᱭ ᱫᱟᱜ ᱞᱮᱫᱟ ᱢᱟᱱᱮᱼᱼ ᱱᱟᱥᱮ ᱱᱟᱥᱮ ᱦᱚᱲ ᱞᱚᱦᱚᱫ ᱞᱮᱠᱟ ᱦᱚᱲ ᱞᱚᱦᱚᱫ ᱞᱮᱠᱟᱭ ᱫᱟᱜ ᱠᱮᱫᱟ ᱨᱟᱥᱛᱟ ᱠᱚ ᱞᱚᱥᱚᱫ ᱠᱟᱭ ᱫᱟᱜ ᱠᱮᱫᱟ ᱾ ᱠᱚᱠᱷᱳᱱᱳ ᱮᱠᱴᱩ ᱡᱳᱨ ᱫᱟᱭ ᱠᱚᱠᱷᱳᱱᱳᱼᱼ ᱴᱩᱰᱨᱩᱜ ᱜᱚᱫ ᱫᱟᱭ ᱮᱠᱷᱚᱱᱳ ᱠᱚᱢ ᱧᱚᱜ ᱮ ᱫᱟᱜ ᱮᱫᱟ ᱚᱱᱮ ᱚᱱᱠᱟ ᱛᱮᱦᱮᱧᱟᱜ ᱵᱚᱨᱥᱟ ᱫᱚ ᱟᱞᱮ ᱥᱮᱫ ᱫᱚ ᱾
ᱦᱩᱸᱻ ᱾ ᱟᱞᱮ ᱥᱮᱫ ᱦᱚᱸ ᱜᱚᱢᱠᱮ ᱤᱱᱠᱟᱹ ᱜᱮ ᱾ ᱟᱹᱞᱤᱧ ᱞᱤᱧ ᱪᱟᱞᱟᱣ ᱞᱮᱱᱟ ᱞᱤᱧ ᱛᱚ ᱮᱢᱚᱱᱮ ᱫᱟᱜ ᱠᱮᱫᱟ ᱩᱱᱜᱮ ᱢᱟᱱᱮ ᱦᱚᱲ ᱞᱚᱦᱚᱫ ᱞᱮᱠᱟ ᱜᱮ ᱫᱟᱜ ᱠᱮᱫᱟ ᱚᱱᱮ ᱠᱷᱮᱛ ᱠᱚ ᱫᱟᱜᱚᱜ ᱞᱮᱠᱟ ᱫᱚ ᱤᱱᱠᱟᱹ ᱫᱚ ᱵᱟᱝ ᱾
ᱛᱟᱨᱯᱚᱨ, ᱱᱚᱜ-ᱚᱭ ᱱᱤᱛ ᱢᱟᱛᱚ ᱯᱷᱟᱸᱠᱟ ᱜᱮ ᱧᱮᱞᱚᱜ ᱠᱟᱱᱟ ᱾ ᱥᱮᱨᱢᱟ ᱤᱯᱤᱞ ᱠᱚᱦᱚᱸ ᱠᱚ ᱨᱟᱠᱟᱵ ᱵᱟᱲᱟ ᱟᱠᱟᱱᱟ ᱱᱟᱥᱮ ᱱᱟᱥᱮ ᱾
ᱟᱪᱪᱷᱟ ᱟᱪᱪᱷᱟ ᱾
ᱩᱸ ᱾ ᱛᱟᱦᱚᱞᱮ ᱜᱚᱝᱠᱮ
ᱦᱳᱭ ᱞᱟᱹᱭ ᱵᱮᱱ ᱾
ᱧᱤᱫᱟᱹ ᱦᱚᱸ ᱟᱹᱰᱤ ᱧᱤᱫᱟᱹᱭᱮᱱᱟ ᱾
ᱦᱮᱸ ᱧᱤᱫᱟᱹ ᱫᱚ ᱧᱤᱫᱟᱹᱭᱮᱱ ᱜᱮᱭᱟ ᱱᱚᱝᱠᱟ ᱜᱮ ᱟᱫᱚ ᱵᱮᱸᱜᱮᱫ ᱵᱮᱸᱜᱮᱫ ᱛᱮ ᱵᱟᱡᱟᱣ ᱜᱚᱫᱚᱜ ᱜᱮᱭᱟ ᱾
ᱦᱮᱸ ᱛᱤ ᱛᱤᱨᱮᱯᱮ ᱡᱟᱹᱯᱤᱫ ᱜᱮᱭᱟ ᱟᱯᱮ ᱫᱚ?
ᱡᱟᱹᱯᱤᱫ ᱫᱚ ᱚᱲᱟᱜ ᱦᱚᱲ ᱫᱚᱠᱚ ᱡᱟᱹᱯᱤᱫ ᱠᱟᱫᱟ ᱾ ᱤᱧ ᱜᱮ ᱟᱹᱞᱤᱧ ᱜᱮ ᱡᱟᱹᱯᱤᱫ ᱡᱟᱹᱯᱤᱫ ᱛᱮ ᱮᱠᱴᱩ ᱧᱮᱞᱚᱜ ᱜᱮ ᱞᱮᱴ ᱜᱚᱫᱚᱜ ᱜᱮᱭᱟ ᱾
ᱟᱪᱪᱷᱟ ᱾
ᱮᱠᱴᱩ ᱚᱱᱟ ᱠᱷᱚᱵᱚᱨ ᱠᱚᱞᱤᱧ ᱧᱮᱞᱟᱛᱚ ᱱᱮᱛᱟᱨ ᱫᱚ ᱮᱠᱴᱩ ᱵᱮᱥᱤ ᱧᱚᱜ ᱠᱷᱚᱵᱚᱨ ᱠᱚ ᱧᱮᱞ ᱦᱳᱭᱳᱜ ᱠᱟᱱ ᱜᱮᱭᱟ ᱾ ᱟᱵᱚᱣᱟᱜ ᱫᱤᱥᱚᱢ ᱨᱮ ᱵᱩᱦᱩᱛ ᱨᱚᱠᱚᱢ ᱠᱤᱪᱷᱩ ᱪᱟᱞᱟᱜ ᱠᱟᱱᱟ ᱛᱚ ᱾ ᱚᱱᱟ ᱠᱚ ᱨᱮᱱᱟᱜ ᱠᱷᱚᱵᱚᱨ ᱠᱚ ᱜᱮ ᱧᱮᱞ ᱦᱳᱭᱳᱜᱼᱟ ᱾
ᱟᱹᱞᱤᱧ ᱦᱚᱞᱤᱧ ᱧᱮᱞᱮᱫ ᱜᱮᱭᱟ ᱦᱟᱱᱮ ᱱᱤᱭᱟᱹ ᱥᱤ ᱡᱤ ᱯᱤ ᱯᱨᱚᱴᱮᱥᱴ ᱠᱚ ᱪᱟᱞᱟᱜ ᱠᱟᱱᱟ ᱛᱮᱦᱮᱧ ᱠᱩᱲᱤ ᱡᱩᱞᱟᱭ ᱚᱱᱮ ᱛᱟᱦᱮᱸ ᱠᱟᱱ ᱫᱚ ᱧᱮᱞ ᱠᱮᱫᱟ ᱞᱤᱧ ᱾ ᱟᱭᱢᱟ ᱜᱮ ᱮᱥᱴᱩᱰᱮᱱᱴ ᱠᱚ ᱠᱚ ᱫᱟᱞ ᱵᱟᱲᱟ ᱟᱠᱟᱫ ᱠᱚᱣᱟ ᱠᱚ ᱾
ᱦᱩᱸ ᱾
ᱟᱵᱮ ᱧᱮᱞ ᱵᱟᱲᱟ ᱠᱮᱫᱟ ᱵᱮᱱ ᱡᱮ ᱦᱮ ᱛᱩ ᱚᱱᱟ ᱠᱚ
ᱦᱮᱸ ᱧᱮᱞ ᱫᱚ ᱞᱤᱧ ᱧᱮᱞ ᱫᱚ ᱞᱤᱧ ᱧᱮᱞ ᱠᱮᱫᱟ ᱫᱤᱭᱮ ᱛᱟᱞᱦᱮ ᱪᱟᱥ ᱠᱟᱹᱢᱤ ᱠᱚᱫᱚ ᱮᱠᱷᱚᱱ ᱫᱚ ᱦᱟᱸᱜ ᱟᱹᱣᱨᱤ ᱞᱟᱜᱟᱣ ᱦᱩᱭᱩᱜᱼᱟ ᱵᱟᱝ ᱥᱮ?
ᱦᱩᱸ ᱞᱟᱜᱟᱣ ᱫᱚ ᱦᱚᱜ-ᱚᱭ ᱱᱟᱥᱮ ᱱᱟᱥᱮ ᱮᱦᱚᱵ ᱦᱩᱭ ᱟᱠᱟᱱᱟ ᱾
ᱚ ᱛᱟᱦᱞᱮ ᱱᱤᱭᱟᱹ ᱵᱟᱨ ᱫᱚ ᱵᱮᱱ ᱞᱟᱹᱭ ᱠᱮᱫᱟ ᱦᱮᱸ ᱢᱮᱱ ᱫᱟᱞᱤᱧ ᱱᱤᱭᱟᱹ ᱵᱟᱨ ᱫᱚ ᱵᱤᱱ ᱞᱟᱹᱭ ᱠᱮᱫᱟ ᱡᱮ ᱰᱟᱹᱝᱨᱤ ᱠᱚ ᱟᱠᱷᱨᱤᱧ ᱦᱩᱭ ᱠᱟᱱᱟ ᱛᱟᱦᱚᱞᱮ ᱴᱟᱠᱴᱟᱨ ᱛᱮ ᱜᱮ ᱡᱷᱚᱛᱚ ᱥᱤ ᱦᱩᱭᱩᱜᱼᱟ ᱵᱟᱝ ᱾
ᱦᱳᱭ ᱾
ᱟᱪᱪᱷᱟ ᱟᱪᱪᱷᱟ ᱾
ᱦᱩᱸ ᱾ ᱦᱮᱸᱭᱟ ᱦᱚᱸᱜᱼᱚᱭ ᱪᱮᱫ ᱵᱮᱱ ᱞᱟᱹᱭᱫᱟ?
ᱢᱮᱱ ᱫᱟᱞᱤᱧ ᱡᱚᱠᱷᱚᱱ ᱦᱩᱲᱩ ᱯᱮ ᱨᱚᱦᱚᱭ ᱦᱚᱪᱚᱭᱟ, ᱛᱟᱦᱚᱞᱮ ᱛᱚᱠᱷᱚᱱ ᱫᱚ ᱚᱲᱟᱜ ᱦᱚᱲ ᱛᱮ ᱜᱮ ᱦᱩᱭᱩᱜᱼᱟ? ᱥᱮ ᱚᱱᱠᱟ ᱠᱟᱹᱢᱤᱱ ᱠᱚ ᱢᱩᱱᱤᱥ ᱠᱚ ᱦᱚᱸ ᱯᱮ ᱞᱟᱜᱟᱣ ᱠᱚᱜᱮᱭᱟ?
ᱦᱮᱸ ᱦᱚᱸᱜᱼᱚᱭ ᱢᱟᱱᱮ ᱟᱱᱮ ᱦᱚᱯᱚᱱ ᱧᱚᱜ ᱚᱱᱮ ᱪᱷᱳᱴᱚ ᱠᱷᱟᱴᱳ ᱡᱟᱦᱟᱸ ᱠᱷᱮᱛ ᱠᱚ ᱚᱱᱟ ᱫᱚ ᱚᱲᱟᱜ ᱦᱚᱲ ᱛᱮᱜᱮ ᱨᱚᱦᱚᱭ ᱦᱩᱭᱩᱜᱼᱟ, ᱟᱨ ᱡᱟᱦᱟᱸ ᱞᱟᱹᱴᱩ ᱧᱚᱜ ᱠᱚ ᱫᱚ ᱚᱱᱟ ᱫᱚ ᱢᱩᱱᱤᱥ ᱠᱚ ᱞᱟᱜᱟᱜᱼᱟ᱾ ᱠᱚ ᱞᱟᱜᱟᱜᱼᱟ
ᱟᱪᱪᱷᱟ ᱟᱪᱪᱷᱟ᱾ ᱦᱮᱸ ᱞᱟᱹᱴᱩ ᱠᱷᱮᱛ ᱛᱚ ᱚᱝᱠᱟ ᱫᱚ ᱦᱟᱸᱜ ᱵᱟᱠᱷᱟᱡ ᱫᱚ ᱢᱤᱫ ᱫᱤᱱ ᱨᱮ ᱫᱚ ᱵᱟᱢ ᱯᱩᱨᱟᱹᱣ ᱫᱟᱲᱮᱭᱟᱜᱼᱟ ᱥᱮ? ᱢᱩᱱᱤᱥ ᱠᱚᱫᱚ ᱠᱟᱹᱴᱤᱡ ᱫᱚ ᱞᱟᱜᱟᱜ ᱜᱮᱭᱟ, ᱠᱟᱹᱴᱤᱡ ᱠᱷᱮᱛ ᱫᱚ ᱱᱟᱦᱚᱭ ᱢᱤᱫ ᱢᱤᱫ ᱫᱷᱟᱣᱮᱢ ᱯᱷᱮᱰ ᱠᱟᱛᱮᱫ ᱮᱢ ᱫᱷᱩᱨᱟᱹᱣ ᱞᱮᱱᱠᱷᱟᱡ ᱦᱟᱸᱜ ᱢᱤᱫ ᱫᱷᱟᱣ ᱨᱮᱜᱮᱢ ᱪᱟᱵᱟ ᱭᱟ ᱢᱤᱫ ᱵᱟᱨ ᱦᱚᱲ ᱛᱮ ᱠᱷᱟᱱ ᱫᱚ᱾ ᱟᱨ ᱞᱟᱹᱴᱷᱩ ᱠᱷᱮᱛ ᱠᱚᱫᱚ ᱢᱩᱱᱤᱥ ᱫᱚ ᱵᱟᱨᱭᱟ ᱯᱮᱭᱟ ᱫᱚ ᱞᱟᱜᱟᱜ ᱜᱮᱭᱟ, ᱵᱟᱢ ᱞᱟᱜᱟᱣ ᱞᱮᱠᱚ ᱠᱷᱟᱡ ᱫᱚ ᱛᱟᱲᱟ ᱛᱟᱲᱤ ᱵᱟᱝ ᱯᱩᱨᱟᱹᱜᱼᱟ, ᱟᱨ ᱱᱤᱡᱮ ᱛᱮ ᱡᱩᱫᱤᱢ ᱨᱚᱦᱚ ᱭᱟ ᱛᱟᱦᱞᱮ ᱠᱷᱟᱱ ᱫᱚ ᱚᱱᱮ ᱚᱝᱠᱟ ᱢᱤᱫ ᱫᱤᱱ ᱛᱮᱫᱚ ᱵᱟᱢ ᱯᱩᱨᱟᱹᱣ ᱟᱛᱚ, ᱢᱤᱫ ᱵᱟᱨ ᱫᱤᱱ ᱯᱮ ᱫᱤᱱ ᱜᱟᱱ ᱥᱩᱢᱳᱭ ᱞᱟᱜᱟᱜᱼᱟ, ᱛᱟᱦᱞᱮ ᱠᱷᱟᱱ ᱫᱚ ᱟᱫᱚ ᱚᱱᱟ ᱦᱩᱲᱩ ᱜᱟᱹᱪᱷᱤ ᱞᱟᱹᱴᱩ ᱠᱟᱹᱴᱤᱡ ᱦᱟᱨᱟᱜᱼᱟ, ᱚᱱᱟ ᱢᱤᱫ ᱵᱟᱨ ᱫᱤᱱ ᱨᱮᱱᱟᱜ ᱛᱚᱯᱷᱟᱛ ᱨᱮᱜᱮ᱾
ᱦᱩᱸ᱾
ᱚᱱᱟ ᱜᱮ᱾
ᱦᱩᱸ᱾
ᱟᱞᱮ ᱦᱚᱸ ᱦᱮᱸ ᱞᱟᱹᱭ ᱵᱤᱱ ᱢᱟ᱾
ᱚ ᱢᱮᱱ ᱫᱟᱞᱤᱧ ᱦᱚᱸᱜᱼᱚᱭ ᱜᱟᱹᱪᱷᱤ ᱠᱚᱦᱚᱸ ᱦᱟᱨᱟ ᱧᱚᱜ ᱠᱟᱱᱟ ᱠᱷᱮᱛ ᱠᱚᱦᱚᱸ ᱵᱟᱝ ᱫᱟᱜ ᱠᱟᱱᱟ ᱪᱤᱠᱟᱹ ᱛᱮ ᱮᱦᱚᱵ ᱦᱳᱭᱳᱜᱼᱟ ᱨᱚᱦᱚᱭ ᱠᱚ ᱢᱟᱱᱮ᱾
ᱟᱪᱪᱷᱟ ᱟᱪᱪᱷᱟ᱾
ᱚᱻ ᱩᱸ᱾
ᱚᱱᱟ ᱛᱮ ᱵᱟᱝ? ᱟᱞᱮ ᱦᱚᱹ ᱦᱚᱲ ᱫᱚᱞᱮ ᱦᱚᱲ ᱠᱚ ᱜᱮᱭᱟ ᱞᱟᱹᱴᱩ ᱠᱷᱮᱛ ᱠᱚᱨᱮᱜ ᱫᱚᱞᱮ ᱦᱚᱲ ᱠᱚᱣᱟ, ᱠᱟᱹᱴᱤᱡ ᱠᱷᱮᱛ ᱠᱚᱨᱮᱜ ᱫᱚ ᱚᱲᱟᱜ ᱦᱚᱲ ᱛᱮᱜᱮ ᱜᱚᱜᱚ ᱫᱟᱹᱭ ᱛᱟᱠᱚ ᱜᱮᱠᱚ ᱨᱚᱦᱚᱭᱟ ᱟᱨ ᱮᱢᱱᱤ ᱡᱟᱦᱟᱸ ᱞᱟᱹᱴᱩ ᱠᱷᱮᱛ ᱠᱚ ᱛᱚᱠᱷᱚᱡ ᱚᱱᱟ ᱠᱚᱨᱮᱜ ᱫᱚ ᱦᱚᱲ ᱠᱚ ᱦᱩᱭᱩᱜ ᱜᱮᱭᱟ ᱮᱠᱴᱩ᱾
ᱟᱪᱪᱷᱟ᱾ ᱛᱟᱦᱚᱞᱮ ᱪᱮᱫ ᱞᱮᱠᱟᱛ ᱛᱟᱦᱚᱞᱮ ᱱᱤᱭᱟᱹ ᱵᱟᱨ ᱫᱚ ᱨᱚᱠᱚᱡ ᱠᱚ ᱜᱚᱸᱜᱷᱟ ᱠᱚ ᱠᱟᱴᱠᱚᱢ ᱠᱚ ᱧᱟᱢᱚᱜ ᱠᱟᱱᱟ ᱠᱚ ᱥᱮ ᱵᱟᱝ?
ᱪᱟᱵᱟ ᱧᱚᱜ ᱠᱟᱱᱟ ᱠᱚᱛᱚ ᱠᱟᱴᱠᱚᱢ ᱫᱚ ᱢᱮᱱᱟᱜ ᱠᱚᱣᱟ ᱠᱟᱴᱠᱚᱢ ᱛᱮᱫ ᱜᱮ ᱢᱮᱱᱟᱜ ᱠᱚᱣᱟ ᱾ ᱨᱚᱠᱚᱡ ᱜᱚᱸᱜᱷᱟ ᱫᱚ ᱞᱟᱦᱟᱛᱮ ᱡᱟᱦᱟᱸ ᱞᱮᱠᱟ ᱠᱷᱮᱛ ᱠᱚᱨᱮᱜ ᱠᱚ ᱥᱟᱨᱥᱟᱜ ᱠᱟᱱ ᱛᱟᱦᱮᱸᱫ ᱱᱮᱛᱟᱨ ᱫᱚ ᱫᱚᱢᱮ ᱚᱱᱟ ᱠᱷᱮᱛ ᱠᱚᱨᱮ ᱠᱮᱢᱤᱠᱮᱞ ᱥᱟᱨ ᱠᱚᱵᱚᱱ ᱮᱢ ᱵᱟᱲᱟᱭᱟ ᱛᱚ ᱚᱱᱟ ᱠᱚ ᱮᱢ ᱮᱢ ᱛᱮ ᱟᱭᱢᱟ ᱠᱚ ᱠᱚᱢ ᱪᱟᱵᱟᱣ ᱠᱟᱱᱟ, ᱠᱷᱩᱵᱽ ᱠᱚᱢ ᱠᱚ ᱧᱮᱞᱚᱜᱼᱟ ᱾ ᱢᱤᱫᱵᱟᱨ ᱡᱟᱦᱟᱸ ᱠᱚᱨᱮᱫ ᱮᱢ ᱧᱟᱢ ᱠᱮᱫ ᱠᱚ ᱠᱷᱟᱡ ᱮᱢ ᱧᱟᱢ ᱠᱮᱫ ᱠᱚᱣᱟ ᱵᱟᱠᱷᱟᱡ ᱞᱟᱦᱟ ᱛᱮᱫᱚ ᱫᱟᱜ ᱢᱟᱱᱮ ᱜᱮ ᱠᱷᱮᱛ ᱨᱮ ᱜᱚᱸᱜᱷᱟ ᱾ ᱨᱚᱠᱚᱡ ᱞᱟᱹᱴᱩ ᱞᱟᱹᱴᱩ ᱠᱚ ᱩᱱᱠᱩ ᱫᱚᱠᱚ ᱛᱟᱥᱮ ᱵᱟᱲᱟᱭ ᱟᱱ ᱛᱟᱦᱮᱸᱫ ᱾
ᱦᱩᱸ᱾
ᱱᱮᱛᱟᱨ ᱫᱚ ᱮᱠᱟᱞᱜ ᱜᱮ ᱵᱟᱹᱱᱩᱜ ᱠᱚᱣᱟ ᱾ ᱦᱟᱹᱠᱩ ᱛᱮᱫ ᱢᱮᱱᱟᱜ ᱠᱚᱣᱟ ᱟᱨ ᱦᱟᱹᱠᱩ ᱡᱟᱦᱟᱸ ᱦᱟᱹᱠᱩ ᱥᱟᱵ ᱞᱟᱹᱜᱤᱫ ᱡᱟᱦᱟᱸ ᱠᱚ ᱟᱨᱠᱤ ᱢᱚᱥᱟᱨᱤ ᱠᱚ ᱥᱮ ᱜᱷᱩᱱᱤ ᱠᱚ ᱥᱮ ᱴᱚᱨᱚᱰᱟᱝ ᱠᱚ ᱡᱟᱦᱟᱸ ᱠᱚ ᱚᱰᱟᱣ ᱦᱩᱭᱩᱜ ᱜᱮᱭᱟ ᱾ ᱚᱱᱟ ᱚᱰᱟᱣ ᱨᱮᱜᱮ ᱡᱮ ᱠᱳᱴᱤ ᱠᱚ ᱟᱹᱛᱩ ᱵᱚᱞᱚᱜᱼᱟ ᱤᱱᱟᱹ ᱠᱚᱜᱮ ᱮᱢᱱᱤ ᱵᱟᱠᱷᱟᱡ ᱫᱚ ᱯᱟᱸᱡᱟ ᱛᱮᱫᱚ ᱦᱟᱞᱟᱝ ᱛᱮᱫᱚ ᱠᱷᱩᱵ ᱠᱚᱢ ᱠᱚ ᱧᱟᱢᱚᱜᱼᱟ ᱾
ᱦᱮᱸ ᱦᱚᱸᱜᱼᱚᱭ ᱟᱞᱮ ᱥᱮᱜ ᱦᱚᱸ ᱢᱟᱱᱮ ᱜᱚᱝᱜᱷᱟ ᱠᱚ ᱠᱟᱴᱠᱚᱢ ᱠᱚ ᱢᱟᱱᱮ ᱚᱱᱮ ᱥᱤ ᱥᱤ ᱠᱚᱛᱮ ᱜᱮ ᱢᱟᱱᱮ ᱱᱟᱦᱮᱞ ᱜᱟᱰᱟ ᱜᱟᱰᱟ ᱛᱮᱜᱮ ᱟᱭᱢᱟ ᱠᱚ ᱧᱟᱢᱚᱜ ᱠᱟᱱ ᱛᱟᱦᱮᱱᱟ ᱟᱞᱤᱧ ᱡᱚ ᱠᱷᱚᱱ ᱠᱟᱹᱴᱤᱡ ᱧᱚᱜ ᱜᱮᱞᱤᱧ ᱛᱟᱦᱮᱱ ᱛᱟᱦᱮᱸ ᱠᱟᱱᱟ ᱵᱟᱵᱟᱭ ᱥᱤᱭᱮᱜ ᱛᱟᱦᱮᱱᱟ ᱫᱤᱥᱟᱹᱭ ᱜᱮᱭᱟᱞᱤᱧ ᱾ ᱩᱱ ᱡᱟᱦᱟᱸ ᱦᱤᱥᱟᱹᱵ ᱠᱚ ᱧᱟᱢᱚᱜ ᱠᱟᱱ ᱛᱟᱦᱮᱱᱟ ᱱᱤᱛᱚᱜ ᱢᱟᱛᱚ ᱧᱟᱢᱚᱜ ᱜᱮᱭᱟ ᱠᱚ ᱠᱷᱩᱵᱮᱭ ᱢᱮᱴᱟᱱ ᱵᱟᱨᱭᱟ᱾ ᱚᱱᱮ ᱚᱝᱠᱟ ᱫᱚ ᱮᱠᱫᱚᱢ ᱢᱟᱱᱮ ᱪᱟᱵᱟ ᱞᱮᱠᱟᱜ ᱜᱮ ᱯᱨᱟᱭ᱾
ᱦᱩᱸ ᱦᱩᱸ ᱦᱩᱸ ᱦᱩᱸ ᱾
ᱮᱢᱚᱱ ᱥᱟᱨ ᱪᱟᱯᱟᱱ ᱠᱚᱵᱚᱱ ᱮᱦᱚᱵ ᱠᱟᱫᱟ ᱥᱮ
ᱦᱩᱸ ᱦᱮᱸᱛᱚ᱾
ᱜᱚᱝᱠᱮ ᱛᱟᱦᱞᱮ ᱢᱮᱱ ᱫᱟᱞᱤᱧ ᱟᱨᱚ ᱤᱝᱠᱟᱹ ᱜᱟᱞᱢᱟᱨᱟᱣ
ᱦᱮᱸ ᱢᱟ ᱧᱤᱫᱟᱹᱭᱱᱟ ᱚᱱᱟᱜᱮ ᱚᱱᱟᱜᱮ ᱟᱹᱞᱤᱧ ᱦᱚᱞᱤᱧ ᱞᱟᱹᱭᱫᱟ ᱦᱮᱸ ᱟᱨᱚ ᱯᱚᱨᱮ ᱠᱟᱛᱷᱟ ᱦᱩᱭᱩᱜᱼᱟ ᱦᱟᱸᱜ ᱢᱟ ᱚᱝᱠᱟᱜᱮ᱾
ᱟᱸᱪᱲᱤ
ᱦᱮᱸᱛᱚ᱾